ᱦᱮᱞᱳ ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱦᱮᱸ ᱫᱤᱭᱮ ᱱᱟᱯᱟᱭ ᱵᱟᱲᱟ ᱜᱮ
ᱦᱮᱸ ᱱᱟᱯᱟᱭ ᱜᱮ ᱟᱵᱤᱱ ᱫᱚ ᱦᱜ ᱪᱮᱫ ᱞᱮᱠᱟ
ᱦᱮᱸ ᱟᱹᱞᱤᱧ ᱦᱚᱞᱤᱧ ᱱᱟᱯᱟᱭ ᱜᱮᱭᱟ ᱮᱠᱷᱚᱱ ᱫᱚ
ᱟᱪᱪᱷᱟ ᱚᱠᱟ ᱠᱷᱚᱱ ᱪᱚᱝ ᱱᱟᱦᱟᱜ
ᱦᱮᱸ ᱜᱚᱢᱠᱮ ᱦᱮᱸ ᱱᱚᱣᱟ ᱫᱚ ᱵᱮᱝᱜᱚᱞ ᱠᱟᱱᱟ ᱜᱚᱝᱠᱮ
ᱟᱨ ᱚᱠᱟ ᱡᱟᱭᱜᱟ ᱵᱮᱝᱜᱚᱞ ᱫᱚ ᱱᱟᱦᱟᱜ
ᱦᱮᱸ ᱵᱮᱝᱜᱚᱞ ᱱᱚᱣᱟ ᱫᱚ ᱵᱟᱸᱠᱩᱲᱟ ᱯᱟᱲᱟᱜ ᱠᱟᱱᱟ
ᱦᱮᱸ
ᱵᱟᱸᱠᱩᱲᱟ ᱱᱚᱛᱮ ᱠᱷᱟᱛᱲᱟ ᱠᱚᱵᱤᱱ ᱟᱸᱡᱚᱢ ᱵᱟᱲᱟ ᱟᱠᱟᱫ ᱜᱮ ᱪᱚᱝ ᱵᱟᱝ ᱪᱚᱝ
ᱟᱼᱼ ᱵᱟᱸᱠᱩᱲᱟ ᱦᱮᱸ ᱟᱸᱡᱚᱢ ᱵᱟᱲᱟᱜ ᱟᱹᱧ
ᱠᱷᱟᱛᱲᱟ ᱚᱜ
ᱦᱩᱸ ᱦᱩᱸ ᱟᱸᱡᱚᱢ ᱞᱟᱦᱟ ᱧᱚᱜ ᱛ ᱟᱯᱮ ᱚᱱᱟ ᱠᱚᱨᱮ ᱩᱱᱠᱩ ᱵᱟᱸᱠᱩᱲᱟ ᱱᱟᱠᱷᱟᱛᱮ ᱯᱩᱨᱩᱞᱤᱭᱟᱹ ᱱᱟᱠᱷᱟᱛᱮ ᱟᱯᱮ ᱥᱩᱨ ᱥᱩᱨ ᱜᱮᱭᱟᱯᱮ ᱥᱮ ᱪᱮ
ᱦᱮᱸ ᱢᱚᱴᱟᱢᱩᱴᱤ ᱥᱩᱨ ᱧᱚᱜ ᱜᱮᱭᱟᱞᱮ ᱟᱞᱮ ᱫᱚ
ᱦᱮᱸ ᱟᱯᱮ ᱚᱱᱟ ᱠᱚᱨᱮ ᱡᱟᱦᱟᱸ ᱩᱱᱠᱩ ᱡᱟᱛᱨᱟ ᱯᱟᱴᱤ ᱟᱹᱰᱤ ᱟᱸᱴ ᱢᱮᱱᱟᱜ ᱠᱚᱣᱟ ᱥᱮ ᱵᱟᱝ
ᱦᱮᱸ ᱜᱚᱢᱠᱮ ᱩᱱᱠᱩ ᱢᱟᱱᱮ ᱢᱤᱫ ᱠᱤᱛᱟᱹ ᱜᱟᱭᱟᱱ ᱡᱟᱛᱨᱟ ᱟᱨᱠᱤ
ᱚᱯᱮᱨᱟ ᱴᱤᱢ
ᱦᱮᱸ ᱚᱯᱮᱨᱟ ᱠᱚᱫᱚ ᱢᱟᱨᱟᱝ ᱚᱯᱮᱨᱟ ᱠᱚᱫᱚ ᱢᱮᱱᱟᱜ ᱠᱚᱣᱟ ᱠᱟᱹᱴᱤᱡ ᱥᱟᱦᱟ ᱧᱚᱜ ᱨᱮ ᱩᱱᱠᱩ ᱫᱚ ᱯᱩᱨᱩᱞᱤᱭᱟᱹ ᱵᱚᱰᱟᱨ ᱡᱟᱯᱟᱜ ᱠᱚ ᱯᱟᱲᱟᱜ ᱠᱟᱱᱟ
ᱚ ᱦᱮᱸ ᱦᱮᱸ
ᱟᱨ ᱱᱚᱛᱮ ᱫᱚ ᱢᱮᱱᱟᱜ ᱠᱚᱣᱟ ᱩᱱᱠᱩ ᱡᱟᱦᱟᱸᱭ ᱚᱱᱟ ᱯᱚᱸᱭᱛᱟᱞᱞᱤᱥ ᱢᱤᱱᱤᱴ ᱠᱟᱛᱮᱫ ᱡᱟᱦᱟᱸ ᱠᱚᱢᱯᱤᱴᱤᱥᱮᱱ ᱡᱟᱛᱨᱟ
ᱦᱮᱸ ᱟᱪᱪᱷᱟ ᱵᱟᱝ ᱩᱱᱠᱩ ᱚᱞ ᱱᱟᱭᱤᱴ ᱠᱚ ᱠᱚᱨᱟᱣ ᱫᱚ ᱩᱱᱠᱩ ᱚᱱᱟ ᱠᱚᱨᱮ ᱵᱟᱹᱱᱩᱜ ᱠᱚᱣᱟ
ᱮ ᱱᱩᱠᱩ ᱫᱚ ᱢᱮᱱᱟᱜ ᱠᱚᱣᱟ ᱠᱟᱹᱴᱤᱡ ᱥᱟᱦᱟ ᱧᱚᱜ ᱨᱮ ᱢᱮᱱᱟᱜ ᱠᱚᱣᱟ
ᱚ ᱦᱩᱸ
ᱥᱟᱦᱟᱧᱚᱜ
ᱟᱫᱚ ᱱᱤᱛᱚᱜ ᱫᱚ ᱦᱟᱜ ᱟᱥᱟᱢ ᱨᱮ ᱟᱹᱰᱤ ᱟᱸᱴ ᱠᱚ ᱦᱤᱡᱩᱜ ᱠᱟᱱ ᱛᱟᱦᱮᱸᱱᱟ ᱟᱫᱚ ᱱᱤᱛᱚᱜ ᱢᱚᱴᱟᱢᱩᱴᱤ ᱢᱤᱫ ᱵᱟᱨ ᱵᱚᱪᱷᱚᱨ ᱠᱷᱚᱱ ᱫᱚ ᱠᱚᱢᱟᱣ ᱠᱟᱱᱟ
ᱟᱪᱪᱷᱟ ᱜᱚᱝᱠᱮ ᱟᱹᱵᱤᱱ ᱫᱚ ᱛᱟᱦᱚᱞᱮ ᱟᱥᱟᱢ ᱫᱤᱥᱚᱢ ᱵᱟᱝ
ᱦᱳᱭ ᱟᱥᱟᱢ ᱚᱸᱰᱮ ᱪᱤᱨᱟᱝ ᱠᱷᱚᱱ ᱟᱹᱞᱤᱧ ᱫᱚ ᱦᱟᱸᱜ
ᱟᱪᱪᱷᱟ ᱟᱪᱪᱷᱟ ᱜᱚᱝᱠᱮ ᱛᱟᱦᱚᱞᱮ ᱚᱱᱛᱮᱱᱟᱜ ᱫᱟᱜ ᱡᱟᱹᱲᱤ ᱠᱚᱫᱚ ᱪᱮᱫ ᱞᱮᱠᱟ
ᱚ ᱫᱟᱜ ᱡᱟᱹᱲᱤ ᱠᱚᱫᱚ ᱱᱚᱛᱮ ᱫᱚ ᱮᱠᱫᱚᱢ ᱥᱟᱹᱨᱫᱤ ᱢᱟᱱᱮ ᱡᱟᱹᱯᱩᱫ ᱱᱤᱛᱚᱜ ᱫᱚ
ᱡᱟᱹᱯᱩᱫ ᱟᱨᱟᱢᱵᱚ ᱠᱟᱱᱟ
ᱦᱮᱸ ᱱᱤᱛᱚᱜ ᱫᱚ ᱮᱠᱫᱚᱢ ᱯᱩᱨᱟᱹ ᱦᱩᱲᱩ ᱨᱚᱦᱚᱭ ᱮᱦᱚᱵ
ᱚ ᱛᱟᱦᱚᱞᱮ ᱮᱨ ᱟᱯᱷᱚᱨ ᱠᱚᱫᱚ ᱡᱷᱚᱛᱚ ᱞᱟᱹᱴᱩ ᱞᱟᱹᱴᱩ ᱠᱟᱱᱟ ᱡᱟᱹᱱᱤᱡ ᱪᱟᱨᱟ ᱠᱚ ᱚ ᱜᱚᱝᱠᱮ ᱛᱟᱞᱦᱮ ᱟᱞᱮ ᱫᱚ ᱰᱷᱮᱨ ᱞᱮ ᱯᱟᱹᱪᱟᱹ ᱜᱮᱭᱟ ᱱᱟᱜ
ᱚᱻ ᱟᱯᱮᱫᱚ ᱟᱣᱨᱤ
ᱟᱞᱮ ᱫᱚ ᱱᱚᱛᱮ ᱫᱟᱜ ᱜᱮ ᱵᱟᱹᱱᱩᱜᱼᱟ ᱜᱚᱝᱠᱮ ᱦᱮᱜ-ᱮ ᱢᱤᱫ ᱵᱟᱨ ᱪᱟᱨᱟ ᱠᱚ ᱜᱤᱲᱤ ᱨᱮᱱᱟᱜ ᱞᱮ ᱠᱩᱨᱩᱢᱩᱴᱩᱭᱫᱟ ᱟᱨᱠᱤ
ᱦᱮᱸ ᱟᱞᱮ ᱢᱚᱴᱟᱢᱩᱴᱤ ᱟᱞᱮ ᱱᱚᱰᱮ ᱫᱚ ᱱᱚᱣᱟ ᱡᱩᱱ ᱢᱟ ᱦᱚᱜ-ᱚᱭ ᱛᱤᱧ ᱪᱷᱟᱵᱤᱥ ᱢᱟᱱᱮ ᱡᱩᱞᱟᱭ ᱵᱷᱤᱛᱨᱤ ᱨᱮᱜᱮ ᱠᱚ ᱨᱚᱦᱚᱭ ᱵᱟᱜᱟᱜ ᱟᱠᱚ
ᱟᱪᱪᱷᱟ ᱪᱷᱟ ᱪᱷᱟ ᱪᱷᱟ
ᱦᱟᱱᱛᱮ ᱟᱜᱚᱥᱴ ᱦᱳᱭ ᱞᱮᱱᱠᱷᱟᱱ ᱫᱚ ᱚᱠᱚᱭ ᱫᱚᱥ ᱯᱚᱱᱨᱚ ᱫᱷᱟᱨᱤᱡ ᱠᱚ ᱛᱟᱦᱮᱱᱟ ᱟᱨ ᱵᱟᱠᱷᱟᱱ ᱫᱚ ᱵᱷᱟᱜᱟᱣ ᱡᱩᱞᱟᱭ ᱨᱮᱜᱮ ᱵᱟᱹᱲᱛᱤ ᱵᱷᱟᱜᱽ ᱫᱚ ᱢᱟᱱᱮ ᱱᱟᱭᱤᱱᱴᱤ ᱱᱟᱭᱤᱱ ᱯᱟᱨᱥᱮᱱ ᱜᱮ ᱳᱭ ᱡᱩᱞᱟᱭ ᱨᱮᱠᱚ ᱨᱚᱦᱚᱭ ᱵᱟᱜᱟᱣᱟ
ᱨᱚᱦᱚᱭ ᱵᱟᱜᱟᱣᱟ ᱟᱪᱪᱷᱟ ᱟᱪᱪᱷᱟ ᱜᱚᱝᱠᱮ ᱛᱟᱦᱚᱞᱮ ᱪᱟᱥ ᱫᱚ ᱪᱮᱫ ᱞᱮᱠᱟ ᱦᱳᱭᱳᱜᱼᱟ ᱵᱚᱪᱷᱚᱨ ᱨᱮ ᱢᱤᱫᱷᱟᱣ ᱥᱮ ᱵᱟᱫᱷᱟᱣ ᱦᱳᱭᱳᱜᱼᱟ
ᱵᱚᱪᱷᱚᱨ ᱨᱮ ᱢᱤᱫ ᱫᱷᱟᱣ ᱜᱮ
ᱟᱪᱪᱷᱟ ᱟᱪᱪᱷᱟ ᱚᱱᱟ ᱡᱟᱹᱯᱩᱫ ᱨᱮ ᱡᱟᱹᱯᱩᱫ ᱴᱩᱠᱩ ᱜᱮ
ᱦᱳᱭ ᱦᱳᱭ
ᱟᱪᱪᱷᱟ ᱟᱪᱪᱷᱟ
ᱟᱫᱚ ᱱᱚᱛᱮ ᱫᱚ ᱢᱟᱱᱮ ᱰᱟᱝᱨᱟ ᱫᱚᱠᱚ ᱥᱤᱭᱟᱛᱚ ᱵᱟᱹᱲᱛᱤ ᱠᱟᱭᱛᱮ
ᱚ
ᱴᱨᱟᱠᱴᱚᱨ ᱫᱚ ᱠᱚᱢ ᱜᱮᱭᱟ ᱱᱟᱜ ᱴᱨᱟᱠᱴᱚᱨ ᱫᱚ ᱠᱚᱢ ᱧᱚᱜ ᱜᱮᱭᱟ ᱱᱟᱦᱟᱜ ᱴᱨᱟᱠᱴᱟᱨ ᱛᱮᱦᱚᱸ ᱥᱤ ᱜᱮᱭᱟ ᱠᱚ ᱟᱫᱚ ᱠᱚᱢ ᱧᱚᱜ ᱜᱮ ᱦᱟᱸᱜ
ᱚ ᱜᱚᱝᱠᱮ ᱛᱟᱦᱚᱞᱮ ᱰᱟᱝᱨᱟ ᱵᱤᱛᱠᱤᱞ ᱨᱮᱱᱟᱜ ᱪᱟᱥ ᱫᱚ ᱢᱚᱴᱟᱢᱩᱴᱤ ᱢᱮᱱᱟᱜᱼᱟ ᱚᱱᱛᱮ ᱫᱚ
ᱦᱮᱸ ᱦᱮᱸ ᱢᱮᱱᱟᱜ-ᱟ ᱦᱳᱭ
ᱟᱞᱮ ᱱᱚᱛᱮ ᱦᱚᱸ ᱜᱚᱝᱠᱮ ᱠᱟᱹᱴᱤᱡ ᱞᱮ ᱦᱟᱞᱮ ᱰᱟᱞᱮ ᱠᱟᱱᱟ ᱱᱩᱭᱴᱟᱜ ᱱᱟᱣᱟ ᱥᱚᱨᱠᱟᱨ ᱦᱮᱡ ᱠᱟᱱᱟᱭ ᱱᱤᱭᱟᱹ ᱫᱷᱟᱣ ᱫᱚ ᱟᱫᱚ ᱛᱟᱦᱚᱞᱮ ᱵᱚᱱᱫᱚ ᱠᱟᱫ ᱜᱮᱭᱟ ᱟᱸᱡᱚᱢ ᱵᱟᱲᱟ ᱠᱟᱫ ᱪᱚᱝ ᱵᱟᱝ ᱪᱚᱝ ᱦᱟᱸᱜ
ᱮ ᱠᱷᱚᱵᱚᱨ ᱩᱱᱟᱹᱜ ᱢᱚᱸᱡᱽ ᱫᱚ ᱵᱟᱹᱞᱤᱧ ᱟᱸᱡᱚᱢ ᱠᱟᱱᱟ ᱦᱟᱸᱜ
ᱢᱟᱱᱮ ᱪᱮᱫᱞᱮᱠᱟᱭ ᱥᱤᱥᱴᱮᱢ ᱠᱟᱫᱟᱭ ᱢᱟᱱᱮ ᱰᱟᱝᱨᱤ ᱠᱚ ᱠᱤᱨᱤᱧ ᱟᱹᱠᱷᱨᱤᱧ ᱠᱚ ᱟᱨᱠᱤ ᱢᱟᱱᱟᱣ ᱩᱛᱟᱹᱨ ᱠᱟᱫᱟᱭ ᱚᱱᱛᱮ ᱦᱚᱸ ᱟᱪᱪᱷᱟ ᱟᱪᱪᱷᱟ ᱛᱟᱦᱞᱮ ᱮ ᱡᱟᱦᱟᱭ ᱠᱚᱨᱮᱱ ᱰᱟᱹᱝᱨᱤ ᱠᱚ ᱢᱮᱱᱟᱜ ᱠᱚᱣᱟ ᱩᱱᱠᱩ ᱨᱮᱱ ᱢᱮᱱᱟᱜ ᱠᱚᱜᱮᱭᱟ ᱵᱟᱝᱠᱚ ᱟᱹᱠᱷᱨᱤᱧ ᱫᱟᱲᱮ ᱭᱟᱠᱚ ᱠᱟᱱᱟ ᱦᱟᱲᱟᱢᱚᱜ ᱠᱟᱱᱟ ᱠᱚ᱾
ᱟᱨᱮ ᱚᱠᱚᱭ ᱠᱤᱨᱤᱧᱮᱭᱟ ᱯᱚᱭᱥᱟ ᱟᱹᱰᱤ ᱠᱚᱢ
ᱯᱚᱭᱥᱟ ᱟᱹᱰᱤ ᱠᱩ
ᱵᱮᱯᱟᱨᱮ ᱵᱮᱯᱟᱨᱤ ᱵᱟᱹᱱᱩᱜ ᱠᱚᱣᱟ ᱥᱟᱯᱞᱟᱭ ᱵᱟᱹᱱᱩᱜ ᱠᱚᱣᱟ
ᱥᱟᱯᱞᱟᱭ ᱵᱟᱹᱱᱩᱜ ᱛᱟᱦᱟ
ᱦᱳᱭ ᱚᱱᱟ ᱫᱚ ᱚᱱᱛᱮ ᱡᱟᱦᱟᱸᱭ ᱨᱮᱱ ᱢᱮᱱᱟᱜ ᱠᱚᱣᱟ ᱥᱟᱜᱤᱜ ᱠᱟᱱᱟ ᱠᱚ ᱢᱮᱱᱟᱜ ᱠᱚᱣᱟ ᱚᱱᱠᱟ
ᱦᱮ ᱚᱱᱟ ᱟᱹᱰᱤ ᱜᱟᱴ ᱛᱤ ᱡᱟᱞᱟ ᱧᱚᱜ ᱨᱮᱜᱮ ᱞᱮ ᱯᱟᱲᱟᱣ ᱟᱠᱟᱱᱟ ᱜᱚᱝᱠᱮ ᱟᱫᱚ ᱟᱞᱮᱫᱚ ᱚᱱᱟ ᱟᱥ ᱛᱮᱜᱮ ᱠᱟᱹᱴᱤᱡ ᱠᱟᱹᱴᱤᱡ ᱧᱚᱜ ᱨᱮᱜᱮᱞᱮ ᱦᱟᱛᱟᱣ ᱞᱮᱫ ᱠᱚᱣᱟ ᱩᱱ ᱥᱚᱢᱚᱭ ᱫᱚ᱾
ᱦᱮ
ᱟᱫᱚ ᱱᱤᱛᱚᱜ ᱫᱚᱠᱚ ᱦᱟᱨ ᱞᱟᱴᱩ ᱠᱟᱱᱟ ᱱᱟᱦᱟᱜ ᱟᱫᱚ ᱱᱤᱛᱚᱜ ᱡᱩᱫᱤ ᱟᱹᱠᱨᱤᱧ ᱜᱟᱱ ᱠᱚᱜᱟ ᱵᱷᱟᱞᱮ ᱵᱟᱡᱟᱨ ᱨᱮᱞᱮ ᱧᱟᱢ ᱠᱮᱭᱟ ᱟᱫᱚ ᱱᱤᱛᱚᱜ ᱫᱚ ᱚᱱᱟ ᱦᱚᱸ ᱵᱟᱝ ᱧᱟᱢᱚᱜ ᱠᱟᱱᱟ
ᱦᱮᱸ ᱵᱟᱡᱟᱨ ᱵᱟᱹᱱᱩᱜᱼᱟ ᱵᱟᱡᱟᱨ ᱨᱮᱠᱚ ᱵᱚᱱᱫᱚ ᱠᱟᱫ ᱫᱚ
ᱦᱩᱸ ᱦᱩᱸ ᱜᱚᱝᱠᱮ ᱛᱟᱦᱚᱞᱮ ᱟᱯᱮ ᱚᱱᱛᱮ ᱫᱚ ᱰᱟᱹᱝᱨᱤ ᱡᱤᱞ ᱠᱚᱫᱚ ᱠᱚ ᱡᱚᱢ ᱵᱟᱲᱟᱭ ᱜᱮᱭᱟ ᱥᱮ ᱵᱟᱝ?
ᱟᱞᱮ ᱵᱟᱝ ᱚᱱᱟ ᱠᱚᱫᱚ
ᱥᱟᱱᱛᱟᱲ ᱠᱚᱫᱚ ᱵᱟᱝᱠᱚ ᱡᱚᱢᱟ ᱚᱱᱠᱟ ᱞᱮᱠᱟ ᱫᱚ
ᱟᱦᱟᱜ ᱚᱠᱚᱭ ᱫᱚ ᱩᱱᱠᱩ ᱠᱷᱨᱤᱥᱴᱟᱱ ᱠᱚᱨᱮ ᱦᱮᱱᱟᱜ ᱠᱚᱣᱟ ᱩᱱᱠᱩ ᱠᱚ ᱡᱚᱢᱟ ᱠᱚ᱾
ᱟᱪᱪᱷᱟ ᱟᱪᱪᱷᱟ ᱪᱷᱟ ᱪᱷᱟ ᱪᱷᱟ
ᱟᱨ ᱚᱠᱚᱭ ᱠᱚ ᱠᱷᱨᱤᱥᱴᱟᱱ ᱠᱚᱨᱮ ᱵᱟᱱᱩᱜ ᱠᱚᱣᱟ ᱩᱱᱠᱩ ᱠᱚᱫᱚ ᱵᱟᱝ᱾
ᱦᱩ ᱛᱟᱦᱚᱞᱮ ᱮ ᱡᱤᱞ ᱵᱚᱞᱛᱮ ᱫᱚ ᱯᱳᱞᱴᱤ ᱠᱚ ᱥᱤᱢ ᱠᱚ ᱤᱱᱠᱩ ᱜᱮ
ᱦᱮ ᱦᱮ ᱤᱱᱠᱩ ᱜᱮ ᱦᱳᱭ ᱦᱚᱴᱮ ᱫᱚ ᱰᱟᱝᱨᱤ ᱡᱤᱞ ᱫᱚ ᱵᱟᱝ ᱥᱩᱠᱨᱤ ᱫᱚ ᱡᱚᱢ ᱥᱩᱠᱷᱨᱤ ᱢᱮᱨᱚᱢ ᱵᱚᱞᱴᱤ ᱫᱚ ᱡᱟ ᱵᱤᱪᱷᱟᱹᱣᱟ ᱚᱱᱟ ᱠᱚᱫᱚ ᱡᱚᱢ ᱦᱩᱭᱩᱜᱼᱟ ᱮᱠᱮᱱ ᱜᱟᱹᱭ ᱰᱟᱝᱜᱨᱟ ᱛᱮᱫ ᱵᱟᱝ
ᱟ ᱟᱪᱪᱷᱟ ᱟᱪᱪᱷᱟ ᱟᱪᱪᱷᱟ-
ᱟᱯᱮ ᱠᱚᱯᱮ ᱡᱚᱢ ᱜᱮᱭᱟ ᱯᱮ?
ᱦᱮᱸ ᱜᱚᱝᱠᱮ ᱢᱤᱫ ᱵᱟᱨ ᱫᱚᱠᱚ ᱡᱚᱢ ᱵᱟᱲᱟᱭᱮᱜ ᱜᱮᱭᱟ ᱵᱟᱝ ᱫᱚ ᱵᱟᱝ ᱱᱮᱛᱟᱨ ᱫᱚ ᱟᱨ ᱠᱤ ᱟᱫᱚ ᱛᱩᱲᱩᱠ ᱠᱚᱦᱚᱸ ᱢᱮᱱᱟᱜ ᱠᱚᱣᱟ ᱚᱱᱟ ᱯᱟᱥᱟᱯᱟᱥᱤ ᱜᱮ ᱫᱚᱢᱮ
ᱚ
ᱛᱟᱦᱚᱞᱮ ᱩᱱᱠᱩ ᱩᱱ ᱥᱚᱢᱚᱭ ᱫᱚᱠᱚ ᱡᱚᱵᱟᱭ ᱵᱟᱲᱟ ᱠᱚ ᱛᱟᱦᱮᱸᱜ ᱟᱫᱚ ᱡᱟᱦᱟᱸᱭ ᱠᱚ ᱛᱩᱲᱩᱠᱟᱜ ᱠᱚ ᱠᱟᱹᱢᱤ ᱵᱟᱲᱟᱭᱟ ᱛᱟᱦᱚᱞᱮ ᱟᱹᱜᱩ ᱵᱟᱲᱟᱭ ᱜᱮᱭᱟ ᱠᱚ ᱟᱨᱠᱤ ᱯᱮᱲᱟ ᱦᱤᱥᱟᱹᱵᱽ ᱛᱮ ᱡᱮᱞ ᱞᱮᱠᱟ
ᱦᱩᱸ ᱦᱩᱸ ᱦᱩᱸ ᱟᱞᱮ ᱱᱤᱭᱟᱹ ᱥᱩᱨ ᱛᱮᱫᱚ ᱜᱚᱝᱠᱮ ᱛᱩᱲᱩᱠ ᱜᱮ ᱵᱟᱹᱱᱩᱜ ᱠᱚᱣᱟ ᱛᱚ
ᱩᱸ ᱜᱚᱝᱠᱮ ᱟᱯᱮ ᱚᱱᱛᱮ ᱛᱟᱦᱚᱞᱮ ᱪᱤᱞᱤ ᱠᱚᱲᱟ ᱥᱮ ᱪᱤᱞᱤ ᱩᱯᱚᱡᱟᱹᱛᱤ ᱢᱤᱫᱴᱟᱝ ᱢᱮᱱᱟᱜ ᱠᱚᱫᱚ?
ᱟᱞᱮ ᱫᱚ ᱱᱚᱰᱮ ᱫᱚ ᱵᱳᱰᱳ ᱦᱮᱱᱟᱜ ᱠᱚᱣᱟ
ᱵᱳᱨᱳ ᱵᱳᱰ ᱵᱮᱰᱳ ᱵᱮᱰᱳ ᱥᱮ ᱪᱤᱞᱤ?
ᱦᱳᱭ ᱦᱳᱭ ᱵᱚᱰᱚ ᱵᱳᱰᱳ ᱡᱟᱹᱛᱤ ᱦᱮᱱᱟᱜ ᱠᱚᱣᱟ
ᱜᱚᱢᱠᱮ ᱛᱟᱦᱚᱞᱮ ᱩᱱᱠᱩ ᱥᱟᱶ ᱫᱚ ᱵᱷᱟᱞᱮ ᱜᱮ ᱛᱟᱯᱟᱢ ᱦᱩᱭ ᱞᱮᱱᱟ ᱟᱡᱚᱢ ᱵᱟᱲᱟᱭᱮᱫ ᱛᱟᱦᱮᱫ ᱞᱤᱧ
ᱦᱟᱹᱭ ᱢᱤᱫ ᱨᱚᱠᱚᱢ ᱞᱮ ᱞᱟᱹᱲᱦᱟᱹᱭ ᱭᱟ ᱱᱩᱠᱩ ᱥᱟᱶ ᱛᱮᱫᱚ
ᱦᱚᱸ ᱱᱮᱛᱟᱨ ᱦᱚ ᱪᱟᱞᱟᱜ ᱠᱟᱱ ᱜᱮᱭᱟ ᱥᱮ ᱪᱮᱫ?
ᱱᱮᱛᱟᱨ ᱦᱚᱸ ᱟᱫᱚ ᱥᱟᱱᱛᱤ ᱣᱟᱠᱟᱱᱟ ᱱᱤᱛᱚᱜ ᱫᱚ ᱢᱟᱱᱮ ᱜᱮᱨᱮᱱᱴᱤ ᱵᱟᱹᱱᱩᱜᱼᱟ ᱢᱤᱫ ᱜᱷᱟᱹᱲᱤ ᱛᱮᱞᱮ ᱪᱮᱫ ᱪᱚᱝ ᱮᱦᱚᱵ ᱞᱮᱱᱠᱷᱟᱱ ᱞᱮ ᱞᱟᱹᱭ ᱵᱟᱲᱟ ᱜᱚᱫᱟ ᱟᱨᱦᱚᱸ ᱯᱩᱞᱤᱥ ᱠᱚ ᱦᱮᱡ ᱵᱟᱲᱟ ᱵᱷᱟᱜᱟᱜ-ᱟ ᱟᱨ ᱢᱤᱴᱤᱝ ᱵᱟᱲᱟ ᱜᱚᱫ ᱞᱮᱠᱷᱟᱱ ᱫᱚ ᱥᱟᱱᱛᱤ
ᱚ ᱜᱚᱝᱠᱮ ᱟᱫᱚ ᱛᱤᱱᱟᱹᱜ ᱜᱟᱱ ᱡᱟᱹᱥᱛᱤ ᱢᱮᱱᱟᱜ ᱠᱚᱣᱟ ᱚᱸᱰᱮ ᱫᱚ?
ᱟᱨᱮ ᱱᱩᱠᱩᱣᱟᱜ ᱜᱤ ᱡᱚᱱᱚᱥᱚᱝᱠᱷᱟ ᱱᱚᱸᱰᱮ ᱫᱚ ᱰᱷᱤᱨ ᱠᱟᱱᱟ ᱛᱚ
ᱚ ᱚᱱᱟ ᱠᱷᱟᱹᱛᱤᱨ ᱜᱮ ᱡᱟᱹᱱᱤᱡ ᱩᱱᱟᱹᱜ ᱫᱟᱯᱚᱴ ᱛᱟᱠᱚ
ᱜᱚᱴᱟ ᱟᱥᱟᱢ ᱨᱮᱫᱚ ᱵᱟᱱᱩᱜ ᱠᱚᱣᱟ ᱮᱠᱮᱱ ᱱᱚᱰᱮ ᱮᱱ ᱯᱳᱱᱭᱟ ᱰᱤᱥᱴᱤᱠ ᱨᱮ ᱢᱮᱱᱟᱜ ᱠᱚᱣᱟ
ᱟᱪᱪᱷᱟ ᱟᱪᱪᱷᱟ ᱟᱪᱪᱷᱟ᱾
ᱟᱫᱚ ᱯᱚᱱᱭᱟ ᱰᱤᱥᱴᱤᱠ ᱢᱮᱱ ᱞᱮᱠᱷᱟᱱ ᱫᱚ ᱵᱟᱹᱲᱛᱤ ᱠᱟᱭᱛᱮ ᱠᱚᱠᱲᱟ ᱡᱷᱟᱲ ᱦᱮᱱᱟᱜ ᱠᱚᱣᱟ᱾
ᱦᱩᱸ ᱦᱩᱸ ᱦᱩᱸ
ᱟᱫᱚ ᱠᱚᱠᱲᱟ ᱡᱷᱟᱲ ᱜᱮᱞᱮ ᱛᱟᱦᱮᱸ ᱠᱟᱱᱟ ᱟᱞᱮ ᱫᱚ ᱱᱤᱛᱚᱜ ᱪᱤᱨᱟᱝ ᱰᱤᱥᱴᱤᱠ ᱠᱚ ᱱᱟᱣᱟ ᱫᱚᱠᱚ ᱵᱮᱱᱟᱣ ᱠᱮᱫ ᱛᱮ ᱱᱚᱣᱟ ᱫᱚ ᱱᱟᱣᱟ ᱰᱤᱥᱴᱤᱠ ᱟᱫᱚ ᱪᱤᱨᱟᱝ ᱦᱟᱴᱤᱧ ᱮᱱᱛᱮ ᱟᱞᱮ ᱫᱚ ᱪᱤᱨᱟᱝ ᱞᱮ ᱯᱟᱲᱟᱣᱮᱱᱟ᱾
ᱟᱪᱪᱷᱟ ᱟᱪᱪᱷᱟ ᱟᱪᱪᱷᱟ᱾
ᱛᱟᱦᱞᱮ ᱱᱚᱸᱰᱮ ᱜᱮ ᱚᱠᱟᱴᱟᱜ ᱫᱚ ᱢᱟᱨᱟᱝ ᱢᱟᱱᱮ ᱪᱷᱤᱭᱟᱱᱚᱵᱚᱭ ᱥᱟᱛᱟᱱᱚᱵᱚᱭ ᱫᱩᱦᱟᱡᱟᱨ ᱪᱚᱣᱫᱟ᱾ ᱠᱚᱨᱮ ᱫᱚ ᱱᱤᱭᱟᱹ ᱵᱤᱥ ᱡᱟᱱᱩᱣᱟᱨᱤ ᱠᱚᱨᱮ ᱠᱚ ᱦᱩᱭ ᱞᱮᱱ ᱫᱚ᱾
ᱦᱩᱸ ᱦᱩᱸ ᱦᱩᱸ
ᱟᱫᱚ ᱩᱱᱠᱩ ᱫᱚ ᱚᱱᱠᱟᱜᱤ ᱱᱩᱠᱩ ᱦᱚᱸ ᱵᱟᱠᱚ ᱥᱟᱵᱟ ᱦᱚᱲ ᱦᱚᱸ ᱱᱮᱛᱟᱨ ᱫᱚ ᱦᱮᱣᱟᱭᱱᱟᱠᱚ ᱵᱟᱝ᱾ ᱩᱱᱠᱩ ᱦᱚᱸ ᱡᱟᱦᱟᱱᱟᱜ ᱠᱚ ᱨᱚᱲ ᱵᱟᱞᱛᱤ ᱞᱮ ᱦᱚᱲ ᱦᱚᱸ ᱵᱟᱠᱚ ᱥᱟᱦᱟᱣᱟ
ᱦᱮᱸ ᱦᱮᱸ ᱟᱨ ᱫᱤᱱ ᱫᱤᱱ ᱫᱚ ᱠᱷᱚᱭ ᱫᱚ ᱛᱤᱱᱟᱹᱜ-ᱮ ᱥᱟᱦᱟᱣᱟ ᱦᱮᱸ ᱦᱮᱸ ᱦᱮᱸ ᱟᱞᱮ ᱱᱚᱛᱮ ᱦᱚᱸ ᱜᱚᱝᱠᱮ ᱚᱱᱠᱟ ᱢᱤᱫᱴᱟᱝ ᱤᱥᱩ ᱜᱮ ᱨᱟᱠ ᱠᱟᱵ ᱟᱠᱟᱱᱟ ᱢᱟᱢᱠᱩ ᱢᱟᱦᱟᱛᱚ ᱠᱩᱵᱤᱱ ᱟᱡᱚᱢ ᱵᱟᱲᱟ ᱟᱠᱟᱫᱟ ᱥᱮ ᱵᱟᱝ ᱠᱩᱲᱢᱤ ᱠᱚ?
ᱦᱮᱸ ᱦᱮᱸ ᱟᱸᱡᱚᱢ ᱟᱸᱡᱚᱢ᱾
ᱦᱮᱸ ᱢᱟᱱᱮ ᱟᱞᱮ ᱦᱚᱸ ᱡᱟᱱᱤᱡ ᱚᱱᱠᱟ ᱩᱱᱠᱩ ᱞᱮᱠᱟᱜᱮ ᱦᱟᱸᱜ ᱦᱩᱭᱩᱜ-ᱟ ᱱᱟᱜ, ᱠᱩᱲᱵᱤ ᱠᱚ ᱥᱟᱶ ᱢᱤᱫᱴᱟᱝ
ᱜᱤ ᱦᱮᱱᱟᱜ ᱠᱚᱣᱟ ᱚᱱᱛᱮ᱾
ᱟᱫᱚ ᱦᱟᱱᱛᱮ ᱫᱚ ᱵᱟᱱᱩᱜ ᱠᱚᱣᱟ ᱟᱞᱮ ᱱᱚᱣᱟ ᱡᱚᱝᱜᱚᱞ ᱢᱚᱦᱚᱞ ᱟᱨᱠᱤ᱾ ᱦᱩᱸ ᱦᱩᱸ
ᱟᱯᱮ ᱚᱸᱰᱮ ᱢᱟᱦᱟᱛᱚᱢ ᱞᱟᱹᱭ ᱠᱮᱫᱟ ᱮᱸ ᱟᱨ ᱦᱟᱱᱰᱮ ᱡᱷᱟᱠᱷᱚᱸᱰ ᱥᱮᱫ ᱢᱟ ᱩᱱᱠᱩ ᱛᱤᱞᱤ ᱠᱚ ᱞᱟᱹᱭᱮᱫ ᱠᱚᱣᱟ ᱟᱰᱤ ᱵᱟ. ᱲᱛᱤ᱾
ᱦᱮᱸ ᱦᱮᱸ ᱦᱮᱸ ᱦᱮᱸ ᱩᱱᱠᱩ ᱦᱚᱸ ᱱᱚᱰᱮ ᱫᱚ ᱟᱯᱮ ᱚᱸᱰᱮ ᱫᱚ ᱱᱟᱦᱜ ᱛᱟᱦᱞᱮ ᱛᱚ ᱨᱤᱡᱟᱨᱵᱷᱮᱥᱚᱱ ᱫᱚ ᱵᱟᱝᱯᱮ ᱧᱟᱢᱟ?
ᱮᱦᱮᱸ ᱵᱟᱹᱱᱩᱜ-ᱟ᱾ ᱱᱚᱰᱮ ᱢᱟᱠᱚ ᱚ ᱵᱤ ᱥᱤ ᱟᱠᱟᱜ ᱞᱮ ᱫᱚ ᱱᱚᱸᱰᱮ ᱫᱚ᱾
ᱟᱪᱪᱷᱟ ᱟᱪᱪᱷᱟ ᱟᱪᱪᱷᱟ᱾
ᱚᱱᱟ ᱨᱮᱭᱟᱜ ᱜᱮᱛᱚ ᱟᱱᱫᱚᱞᱟ. ᱱ ᱫᱚ ᱪᱟᱞᱟᱜ ᱠᱟᱱᱟ ᱡᱮᱢᱚᱱ ᱨᱮᱡᱟ. ᱨᱵᱮᱥᱟ. ᱱ ᱧᱟᱢ ᱞᱟᱜᱤᱫ ᱛᱮ᱾
ᱦᱟᱸᱻ ᱟᱫᱚ ᱟᱞᱮ ᱱᱚᱰᱮ ᱫᱚ ᱱᱟᱦᱜ ᱟᱸᱡᱚᱢ ᱵᱟᱲᱟ ᱟᱠᱟᱫ ᱪᱚ ᱵᱤᱱ ᱵᱟᱝ ᱪᱚᱝ ᱩᱱᱠᱩ ᱡᱟᱦᱟᱸᱭ ᱠᱩᱲᱵᱤ ᱠᱚ ᱢᱮᱱᱟᱜ ᱠᱚᱣᱟ ᱩᱱᱠᱩ ᱫᱚ ᱯᱟ. ᱦᱤᱞ ᱫᱚ ᱟ. ᱰᱤ ᱯᱟ. ᱦᱤᱞ ᱫᱚ ᱮᱥᱴᱤ ᱜᱮᱠᱚ ᱛᱟᱸᱦᱮᱸ ᱠᱟᱱᱟ᱾
ᱦᱩᱸ᱾
ᱟᱫᱚ ᱢᱟᱡᱠᱷᱟᱱ ᱛᱟᱞᱦᱮ ᱟᱫᱚ ᱠᱚ ᱞᱟᱹᱭᱫᱟ ᱵᱟᱝ ᱟᱞᱮ ᱫᱚ ᱟᱯᱮ ᱠᱷᱚᱱ ᱫᱚᱞᱮ ᱥᱮᱬᱟ ᱜᱮᱭᱟ ᱛᱟᱞᱦᱮ
ᱦᱩᱸ᱾
ᱵᱚᱱᱟᱜ ᱪᱟ. ᱠᱨᱤ ᱵᱟ. ᱠᱨᱤ ᱠᱷᱮᱛᱨᱮ ᱠᱟᱴᱤᱡ ᱥᱩᱵᱤᱫᱟ ᱠᱚ ᱵᱷᱟᱞᱮ ᱧᱟᱢᱚᱜ ᱠᱟᱱᱟ ᱟᱫᱚ ᱠᱚ ᱞᱟᱹᱭ ᱫᱟ ᱟᱨᱦᱚᱸ ᱞᱮ ᱯᱷᱤᱨᱥᱮ ᱞᱮ
ᱦᱩᱸ-ᱦᱩᱸ ᱦᱩᱸ ᱚᱻ
ᱟᱫᱚ ᱚᱱᱟᱛᱮ ᱩᱱᱠᱩ ᱥᱟᱶ ᱠᱟᱹᱴᱤᱡ ᱡᱟᱥᱛᱤ ᱫᱚ ᱵᱤᱨᱩᱫ ᱧᱚᱜ ᱪᱟᱞᱟᱜ ᱠᱟᱱᱟ᱾
ᱚ ᱦᱩᱸ ᱦᱩᱸ᱾ ᱟᱪᱪᱷᱟ ᱩᱱᱠᱩ ᱠᱩᱸᱲᱵᱤ ᱫᱚ ᱪᱮᱫ ᱞᱮᱠᱟᱱ ᱡᱟᱹᱛ ᱠᱟᱱᱟ ᱠᱚ ᱩᱱᱠᱩ ᱫᱚ ᱦᱚᱲ ᱨᱚᱲ ᱠᱚ ᱵᱟᱲᱟᱭ ᱜᱮᱭᱟ?
ᱦᱮᱸ ᱵᱟᱝ ᱵᱟᱝ ᱩᱱᱠᱩ ᱦᱚᱸ ᱩᱱᱠᱩ ᱫᱚ ᱥᱟᱱᱛᱟᱲ ᱦᱚᱲ ᱫᱚ ᱵᱟᱝ ᱩᱱᱠᱩ ᱫᱚ ᱠᱩᱲᱢᱟᱹᱞᱤ ᱛᱮᱠᱚ ᱨᱚᱲᱟ᱾
ᱠᱩᱲᱢᱟᱹᱞᱤ ᱛᱮ᱾
ᱠᱩᱲᱢᱟᱹᱞᱤ ᱢᱤᱫᱴᱟᱝ ᱟᱠᱚᱣᱟᱜ ᱟᱧᱪᱚᱞᱤᱠ ᱵᱷᱟᱥᱟ ᱢᱮᱱᱟᱜ ᱛᱟᱠᱚᱣᱟ᱾
ᱟᱪᱪᱷᱟ ᱦᱮᱸ
ᱟᱫᱚ ᱩᱱᱠᱩ ᱦᱚᱸ ᱟᱵᱚ ᱧᱮᱞᱛᱮ ᱟᱵᱚ ᱞᱮᱠᱟ ᱦᱚᱸ ᱚᱱᱠᱟ ᱡᱟᱸᱦᱟᱸ ᱴᱮᱠᱟ ᱴᱚᱴᱠᱟ ᱫᱟᱨᱟᱢ ᱩᱱᱠᱚᱸ ᱦᱚᱸ ᱡᱟᱦᱮᱨ ᱠᱚᱠᱚ ᱵᱮᱱᱟᱣ ᱠᱟᱫᱟ ᱟᱨᱠᱤ ᱥᱟᱱᱛᱟᱲ ᱞᱮᱠᱟ ᱮᱥᱴᱤ ᱞᱟᱹᱜᱤᱫ ᱛᱮ᱾
ᱟᱪᱪᱷᱟ ᱟᱨ ᱯᱟᱹᱦᱤᱞ ᱫᱚ ᱵᱟᱝ ᱛᱟᱸᱦᱮᱸ ᱠᱟᱱ ᱛᱟᱠᱩᱣᱟ᱾
ᱯᱟ. ᱦᱤᱞ ᱫᱚ ᱪᱮᱫ ᱦᱚᱸ ᱵᱟᱝ ᱛᱟᱸᱦᱮᱸ ᱠᱟᱱ ᱛᱟᱠᱚᱣᱟ ᱩᱱᱠᱟᱣᱟᱜ᱾
ᱛᱟᱦᱞᱮ ᱟᱵᱚᱣᱟᱜ ᱠᱚ ᱴᱨᱟᱱᱥᱞᱮᱴ ᱠᱟᱜᱼᱟ ᱩᱱᱠᱩ ᱫᱚ᱾
ᱦᱮᱸ ᱦᱮᱸ ᱠᱚᱯᱤᱭᱮᱫᱟ ᱠᱚ ᱟᱨᱠᱤ᱾ ᱠᱚᱯᱤ ᱠᱟᱛᱮᱫ ᱟᱫᱚ ᱩᱱᱠᱩ ᱦᱚᱸ ᱮᱥᱴᱤ ᱞᱟᱜᱤᱫᱚᱜ ᱠᱟᱱᱟ ᱠᱚ ᱟᱨᱠᱤ᱾ ᱢᱟ ᱟᱫᱚ ᱱᱚᱰᱮ ᱵᱮᱝᱜᱚᱞ ᱨᱮ ᱫᱚ ᱠᱟᱴᱤᱡ ᱮᱥᱴᱤ ᱨᱮᱱᱟᱜ ᱫᱚ ᱠᱟᱴᱤᱡ ᱨᱤᱡᱟᱨᱵᱷᱮᱥᱚᱱ ᱵᱷᱟᱞᱮ ᱜᱮᱠᱚ ᱧᱟᱢ ᱟᱛᱚ
ᱦᱩᱸᱻ
ᱦᱮᱸ
ᱚᱸᱰᱮ ᱫᱚ ᱟᱯᱮᱫ ᱫᱚ ᱪᱮᱫ ᱚᱠᱟᱴᱟᱜ ᱫᱚ ᱯᱷᱤᱯᱛᱷ ᱥᱤᱰᱩᱞ ᱥᱮ ᱥᱤᱠᱥ ᱥᱤᱰᱩᱞ ᱟᱯᱮ ᱫᱚ ᱦᱮᱱᱟᱜ ᱯᱮᱭᱟ
ᱟᱞᱮ ᱫᱚ ᱯᱷᱤᱯᱛᱷ ᱥᱤᱰᱩᱞ ᱯᱚᱧᱪᱷᱚᱢ ᱛᱚᱯᱚᱥᱤᱞᱤ ᱜᱮ
ᱟᱪᱪᱷᱟ ᱯᱚᱧᱪᱚᱢ ᱛᱚᱯᱚᱥᱤᱞᱤ ᱚ ᱦᱮᱸ ᱛᱚ ᱨᱤᱡᱟᱨᱵᱷᱮᱥᱚᱱ ᱫᱚ ᱢᱮᱱᱟᱜ ᱜᱮᱛᱟ ᱯᱮᱭᱟ ᱵᱷᱟᱜᱤ ᱤᱟᱦᱤᱡ ᱜᱮ ᱛᱟᱦᱚᱞᱮ
ᱦᱮᱸ ᱨᱤᱡᱟᱨᱵᱷᱮᱥᱮᱱ ᱢᱮᱱᱟᱜ ᱜᱮᱭᱟ ᱟᱫᱚ ᱵᱟ ᱵᱟᱢᱚᱬᱮ ᱠᱚ ᱢᱟᱡᱷᱮᱼᱢᱟᱡᱷᱮ ᱠᱚ ᱨᱚᱲ ᱨᱟᱠᱟᱵ ᱜᱮᱭᱟ ᱡᱮ ᱨᱤᱡᱟᱨᱵᱷᱮᱥᱚᱱ ᱵᱟᱝ ᱛᱟᱦᱮᱱᱟ ᱟᱫᱚ ᱩᱱᱠᱩᱣᱟᱜ ᱜᱮᱛᱚ ᱯᱷᱟᱭᱫᱟ ᱦᱩᱭᱩᱜᱼᱟ ᱮᱸᱰᱮᱠᱷᱟᱱ
ᱦᱩᱸ ᱚᱱᱟ ᱪᱟᱵᱟ ᱞᱮᱠᱷᱟᱱ ᱟᱠᱚᱣᱟᱜ ᱯᱷᱟᱭᱫᱟ ᱦᱩᱭᱩᱜᱼᱟ ᱦᱩᱸ ᱟᱫᱚ ᱟ. ᱰᱤᱜᱟᱱ ᱥᱟᱸᱜᱤ ᱜᱮ ᱦᱮᱱᱟᱜ ᱯᱮᱭᱟ ᱦᱮᱱᱟᱜᱫᱚ ᱢᱮᱱᱠᱷᱟᱱ ᱮᱱᱦᱚᱸ ᱥᱚᱢᱚᱭ ᱥᱚᱢᱚᱭ ᱨᱮ ᱯᱮᱯᱟᱨ ᱠᱚᱨᱮ ᱧᱮᱞᱚᱜᱚᱜᱼᱟ ᱵᱚᱞᱮ ᱩᱱᱠᱩ ᱵᱷᱩᱣᱟᱹ ᱴᱨᱟᱭᱤᱵᱽ ᱥᱟᱴᱤᱯᱤᱠᱮᱴ ᱩᱰᱩᱠ ᱠᱟᱛᱮᱫ ᱱᱩᱠᱩ ᱪᱟ. ᱠᱨᱤᱭᱟᱠᱩ᱾ ᱦᱮᱸ ᱮᱱᱠᱷᱟᱱ ᱱᱚᱣᱟ ᱫᱚ
ᱦᱟᱛᱟᱣ ᱠᱟᱛᱮᱫ ᱫᱚᱢᱮ ᱤᱥᱩ ᱠᱟᱫ ᱛᱟᱠᱚᱣᱟᱭ ᱟᱨᱠᱤ
ᱦᱩ ᱱᱚᱣᱟ ᱠᱚ ᱪᱮᱛᱟᱱ ᱟᱯᱮ ᱛᱷᱚᱲᱟ ᱤᱭᱟᱹ ᱧᱮᱞ ᱤᱭᱟᱹ ᱱᱚᱡᱚᱨ ᱦᱩᱭᱩᱜᱼᱟ
ᱦᱮᱸ ᱫᱚᱢᱮ ᱜᱮ ᱟᱱᱫᱳᱞᱚᱱ ᱠᱚ ᱤᱭᱟᱹ ᱵᱟᱲᱟᱭ ᱦᱩᱭᱩᱜ ᱠᱟᱱᱟ ᱟᱫᱚ ᱯᱩᱨᱟᱹ ᱢᱚᱦᱚᱞ ᱜᱮᱛᱚ ᱯᱚᱭᱥᱟᱛᱮ ᱠᱤᱨᱤᱧ ᱟᱹᱠᱷᱨᱤᱧ ᱠᱟᱱᱟ ᱛᱟᱦᱚᱞᱮ ᱱᱚᱣᱟ ᱨᱮᱱᱟᱜ ᱨᱮᱦᱮᱫ ᱫᱚ ᱟᱹᱰᱤ ᱵᱷᱤᱛᱤᱨ ᱫᱷᱟᱹᱵᱤᱡ ᱥᱮᱱ ᱟᱠᱟᱱᱟ ᱟᱫᱚ ᱩᱱᱟᱹᱜ ᱡᱟᱹᱥᱛᱤ ᱠᱟᱭ ᱛᱮᱫᱚ ᱵᱟᱝ ᱚᱪᱚᱜ ᱜᱚᱫᱚᱜ ᱠᱟᱱᱟ
ᱟᱫᱚ ᱜᱚᱝᱠᱮ ᱟᱵᱮᱱ ᱱᱚᱣᱟᱴᱟᱜ ᱮᱯ ᱨᱮᱫᱚ ᱛᱤᱥ ᱨᱮᱵᱮᱱ ᱡᱚᱭᱮᱱ ᱟᱠᱟᱱᱟ?
ᱟᱹᱞᱤᱧ ᱦᱩᱭ ᱱᱟᱞᱤᱧ ᱠᱟᱹᱴᱤᱡ ᱰᱷᱮᱨ ᱫᱤᱱ ᱧᱚᱜ ᱨᱮᱜᱮᱞᱤᱧ ᱦᱩᱭᱱᱟ
ᱮᱱᱦᱚᱸ ᱛᱤᱱᱟᱹᱜ ᱪᱟᱸᱫᱳ ᱜᱟᱱ
ᱪᱟᱸᱫᱚ ᱵᱚᱞᱛᱮ ᱵᱟᱨ ᱟᱹᱲᱟᱹᱭ ᱥᱚᱯᱛᱟᱦᱚ ᱜᱟᱱ ᱫᱚᱞᱤᱧ ᱦᱩᱭᱱᱟ ᱟᱨᱠᱤ
ᱟᱪᱪᱷᱟ ᱛᱚ ᱟᱵᱮᱱᱟᱜ ᱱᱚᱣᱟ ᱨᱮᱭᱟᱜ ᱱᱚᱣᱟ ᱨᱮᱭᱟᱜ ᱫᱚ ᱯᱩᱨᱟᱹ ᱜᱮᱵᱮᱱ ᱵᱟᱲᱟᱭᱟ ᱡᱟᱱᱠᱟᱨᱤ ᱦᱮᱱᱟᱜ ᱛᱟᱵᱮᱱᱟ?
ᱦᱮᱸ ᱢᱚᱴᱟᱢᱩᱴᱤ ᱡᱷᱚᱛᱚ ᱜᱮᱞᱤᱧ ᱵᱟᱲᱟᱭᱟ ᱟᱹᱞᱤᱧ ᱫᱚ ᱢᱤᱫᱴᱟᱝ ᱟᱭᱰᱤ ᱛᱟᱦᱮᱸ ᱠᱟᱱ ᱛᱤᱧᱟᱹ ᱱᱚᱱᱟ ᱫᱚᱞᱤᱧ ᱯᱩᱨᱟᱹᱣ ᱟᱠᱟᱫ ᱛᱟᱹᱞᱤᱧᱟ
ᱟᱹᱞᱤᱧ ᱫᱚ ᱱᱚᱣᱟ ᱱᱟᱜ ᱠᱷᱮᱛᱨᱚ ᱫᱚ ᱵᱟᱹᱞᱤᱧ ᱵᱟᱲᱟᱭᱟ ᱟᱹᱞᱤᱧ ᱫᱚ ᱪᱮᱫ ᱞᱮᱠᱟ ᱠᱟᱱᱟ ᱦᱟᱜ
ᱚ ᱟᱪᱪᱷᱟ ᱟᱪᱪᱷᱟ ᱟᱪᱪᱷᱟ ᱴᱟᱠᱥ ᱠᱚᱵᱮᱱ ᱧᱟᱢ ᱵᱟᱲᱟ ᱟᱠᱟᱫᱟ ᱥᱮ ᱵᱟᱝ?
ᱦᱮᱸ ᱧᱟᱢ ᱠᱟᱜ ᱞᱤᱧ ᱧᱟᱢ ᱫᱚ
ᱟᱨ ᱛᱤᱱᱟᱹᱜ ᱜᱟᱱ ᱵᱤᱱ ᱯᱩᱨᱟᱹᱣ ᱠᱮᱫᱟ ᱱᱟᱦᱟᱜ?
ᱟᱨ ᱵᱟᱹᱞᱤᱧ ᱯᱩᱨᱟᱹᱣ ᱠᱟᱫᱟ ᱯᱮ ᱫᱤᱱ ᱦᱤᱞᱚᱜ ᱞᱤᱧ ᱦᱩᱭᱩᱜ ᱠᱟᱱᱟ ᱧᱟᱢ ᱠᱟᱛᱮᱫ ᱫᱚ
ᱚ ᱢᱟᱱᱮ ᱯᱮᱭᱟ ᱯᱩᱱᱭᱟ ᱜᱟᱱ ᱫᱚ ᱯᱩᱨᱟᱹᱣ ᱠᱟᱱ ᱛᱟᱹᱵᱤᱱᱟ ᱡᱟᱹᱱᱤᱡ
ᱟᱨᱮ ᱵᱟᱪᱚ ᱚᱱᱟ ᱫᱷᱟᱨᱟ ᱜᱮ ᱵᱟᱹᱞᱤᱧ ᱵᱟᱲᱟᱭ ᱠᱟᱱ ᱛᱟᱦᱮᱸ ᱟᱫᱚ ᱱᱚᱜᱼᱚᱭ ᱛᱷᱚᱲᱟ ᱞᱟᱦᱟ ᱜᱮ ᱢᱤᱫ ᱦᱚᱲ ᱥᱚᱸᱜᱮ ᱛᱮ ᱱᱚᱝᱠᱟ ᱜᱟᱯᱟᱞᱢᱟᱨᱟᱣ ᱦᱩᱭ ᱟᱠᱟᱱᱟ ᱟᱨ ᱟᱵᱮᱱ ᱥᱟᱶᱛᱮ ᱱᱚᱜᱚᱭ ᱦᱩᱭᱱᱟ ᱱᱤᱛᱚᱜ ᱪᱟᱞᱟᱜ ᱠᱟᱱᱟ
ᱟᱫᱚ ᱚᱱᱟ ᱰᱮᱥᱵᱳᱲ ᱨᱮ ᱧᱮᱞ ᱵᱤᱱ ᱦᱟᱸᱜ ᱚᱱᱟ ᱯᱷᱳᱱ ᱮ ᱯᱷᱨᱮᱱᱰ ᱥᱟᱱᱛᱟᱞᱤ ᱠᱚ ᱩᱫᱩᱜ ᱮᱫᱟ?
ᱦᱮᱸ ᱚᱸᱰᱮ ᱯᱷᱟᱭᱤᱵ ᱴᱟᱠᱥ ᱠᱚ ᱞᱟᱹᱭᱮᱫᱟ ᱚᱸᱰᱮ ᱫᱚ ᱢᱮᱱᱟᱜᱼᱟ
ᱦᱮᱸ ᱦᱮᱸ ᱚᱸᱰᱮ ᱚᱸᱰᱮ ᱪᱟᱞᱟᱜ ᱵᱤᱱ ᱦᱟᱜ ᱢᱤᱫᱴᱟᱝ ᱵᱚᱠᱥᱚ ᱞᱮᱠᱟ ᱦᱤᱡᱩᱜᱼᱟ ᱚᱸᱰᱮ ᱱᱟᱜ ᱡᱟᱦᱟᱸᱭ ᱵᱤᱱ ᱠᱚᱞᱮᱭᱟ ᱩᱱᱤᱭᱟᱜ ᱱᱟᱢᱵᱟᱨ ᱞᱤᱱ ᱠᱟᱛᱮᱜ ᱟᱫᱚ ᱯᱷᱳᱱ ᱟᱭ ᱠᱷᱟᱱ ᱜᱮ ᱯᱷᱳᱱ ᱪᱟᱞᱟᱜᱼᱟ ᱟᱫᱚ ᱩᱱᱤ ᱥᱟᱶ ᱜᱟᱞᱢᱟᱨᱟᱣ ᱫᱟᱲᱮᱭᱟᱜᱼᱟ ᱵᱤᱱ ᱱᱚᱜᱼᱚᱭ ᱡᱮᱢᱚᱱ ᱜᱟᱞᱢᱟᱨᱟᱣ ᱦᱩᱭᱩᱜ ᱠᱟᱱ
ᱦᱮᱸ ᱛᱤᱱᱟᱹᱜ ᱢᱤᱱᱤᱴ ᱚᱱᱛᱚ ᱛᱚ ᱜᱟᱞᱢᱟᱨᱟᱣ ᱦᱩᱭᱩᱜ ᱟ
ᱱᱚᱣᱟ ᱫᱚ ᱵᱟᱨᱚ ᱢᱤᱱᱤᱴ ᱠᱷᱟᱱ ᱚᱴᱳᱢᱮᱴᱤᱠ ᱠᱟᱴᱟᱜᱼᱟ ᱟᱫᱚ ᱮᱜᱟᱨᱳ ᱢᱤᱱᱤᱴ ᱛᱤᱨᱤᱥ ᱪᱚᱞᱞᱤᱥ ᱨᱮ ᱢᱮᱱ ᱫᱟᱠᱚ ᱟᱨᱠᱤ ᱮᱰᱢᱤᱱ ᱠᱚ ᱡᱮ ᱚᱱᱟ ᱨᱮᱜᱮ ᱠᱟᱴᱟᱣ ᱠᱚᱜ ᱯᱮ
ᱟᱫᱚ ᱱᱤᱡᱮᱛᱮ ᱠᱟᱴᱟᱣ ᱦᱩᱭᱩᱜᱼᱟ, ᱟᱡᱛᱮ ᱠᱟᱴᱟᱜᱼᱟ
ᱦᱮᱸ ᱵᱟᱨ ᱢᱤᱱᱤᱴ ᱛᱮᱫᱚ ᱟᱡ ᱛᱮᱜᱮ ᱠᱟᱴᱟᱜᱼᱟ ᱵᱟᱨᱳ ᱢᱤᱱᱤᱴ ᱦᱩᱭ ᱞᱮᱱᱠᱷᱟᱱ
ᱚ ᱮᱸᱰᱮᱠᱷᱟᱱ ᱱᱤᱛᱚᱜ ᱟᱞᱟᱝ ᱜᱟᱞᱢᱟᱨᱟᱜ ᱠᱟᱱ ᱫᱚ ᱟᱞᱟᱝ ᱠᱟᱴᱟᱣ ᱦᱩᱭᱩᱜᱼᱟ ᱥᱮ ᱟᱡᱛᱮ ᱠᱟᱴᱟᱜᱼᱟ ᱱᱟᱦᱟᱜ
ᱦᱮᱸ ᱟᱫᱚ ᱟᱞᱟᱝ ᱛᱮᱜᱮᱞᱟᱝ ᱠᱟᱴᱟᱣᱟ ᱱᱟᱦᱟᱜ ᱪᱚᱞᱞᱤᱥ ᱯᱚᱸᱭᱛᱟᱞᱞᱤᱥ ᱦᱩᱭ ᱞᱮᱱᱠᱷᱟᱱ ᱜᱮ
ᱚ ᱛᱚ ᱱᱚᱣᱟ ᱨᱮᱭᱟᱜ ᱤᱭᱟᱹ ᱠᱚᱫᱚ ᱪᱮᱫ ᱞᱮᱠᱟ ᱠᱟᱱᱟ ᱯᱮᱢᱮᱱᱴ ᱠᱚᱫᱚ
ᱯᱮᱢᱮᱱᱴ ᱫᱚ ᱜᱚᱝᱠᱮ ᱟᱹᱰᱤ ᱤᱭᱟᱹ ᱜᱮ ᱢᱮᱱᱟᱜᱼᱟ ᱠᱷᱟᱛᱨᱟ ᱜᱮ ᱢᱮᱱᱟᱜᱼᱟ
ᱟᱞᱟᱝ ᱛᱤᱱᱟᱹ ᱢᱤᱱᱴ ᱛᱮᱞᱟᱝ ᱞᱟᱝ ᱜᱟᱞᱢᱟᱨᱟᱣ ᱫᱟᱲᱮᱼᱟ
ᱟᱞᱟᱝ ᱫᱚ ᱳᱭ ᱮᱜᱟᱨᱚ ᱢᱤᱱᱤᱴ ᱵᱟᱨᱚ ᱢᱤᱱᱤᱴ ᱠᱷᱟᱱᱜ ᱪᱟᱵᱟᱭᱮᱱᱟ ᱟᱨ ᱢᱤᱫ ᱦᱚᱲ ᱯᱟᱸᱪ ᱫᱷᱟᱣ ᱵᱤᱱ ᱠᱚᱞ ᱫᱟᱲᱮᱭᱟᱭᱟ ᱯᱟᱸᱪ ᱫᱷᱟᱣ ᱫᱷᱟᱹᱵᱤᱡ ᱜᱟᱱᱚᱜᱼᱟ
ᱚ
ᱛᱟᱦᱚᱞᱮ ᱯᱷᱤᱨᱤ ᱜᱮ ᱠᱷᱟᱱ ᱵᱤᱱ ᱟᱨ ᱟᱹᱞᱤᱧ ᱜᱮ ᱠᱚᱞ ᱟᱹᱞᱤᱧ ᱵᱮᱱ ᱮᱸᱰᱮ ᱠᱷᱟᱱ ᱢᱤᱫᱴᱟᱝ ᱱᱟᱢᱵᱟᱨ ᱞᱤᱧ ᱮᱢᱟᱵᱤᱱ ᱠᱟᱱᱟ
ᱟᱪᱪᱷᱟ ᱴᱷᱤᱠ ᱜᱮᱭᱟ ᱦᱮᱸ ᱟᱹᱞᱤᱧ ᱯᱷᱤᱨᱤ ᱜᱮᱭᱟ
ᱦᱮᱸ ᱢᱮᱥᱮᱡᱽ ᱛᱮᱞᱤᱧ ᱠᱳᱞ